ᱦᱩᱸ, ᱦᱮᱞᱳ!
ᱦᱮᱞᱳᱻ
ᱦᱮᱸ ᱜᱚᱝᱠᱮ ᱡᱚᱦᱟᱨ ᱜᱮ ᱾
ᱦᱮᱸ ᱜᱚᱝᱠᱮ ᱡᱚᱦᱟᱨ ᱜᱮ ᱾
ᱦᱩᱸ ᱨᱚᱲ ᱟᱸᱡᱚᱢᱚᱜ ᱠᱟᱱ ᱛᱟᱞᱤᱧᱟ!
ᱟᱸᱡᱚᱢᱚᱜ ᱠᱟᱱᱟ ᱾
ᱦᱩᱸ, ᱱᱟᱯᱟᱭ ᱜᱮᱛᱚ?
ᱦᱩᱸ ᱱᱟᱯᱟᱭ ᱜᱮᱭᱟ, ᱟᱢᱜᱮ?
ᱦᱮᱸ ᱤᱧᱦᱚᱸ ᱱᱤᱛᱚᱜ ᱫᱚ ᱱᱟᱯᱟᱭ ᱵᱟᱲᱟ ᱜᱮ ᱾
ᱚᱲᱟᱜ ᱠᱚᱨᱮ?
ᱦᱮᱸ ᱚᱲᱟᱜ ᱠᱚᱨᱮ ᱦᱚᱸ ᱱᱤᱛᱚᱜ ᱫᱚ ᱚᱱᱟ ᱚᱱᱟ ᱢᱟ ᱩᱱᱠᱟᱹ ᱢᱟᱪᱷᱟ ᱫᱷᱟᱨᱟ ᱫᱚ ᱱᱟᱯᱟᱭ ᱫᱚ ᱵᱟᱝ ᱱᱤᱛᱚᱜ ᱫᱚ ᱾ ᱠᱟᱹᱢᱤ ᱠᱚ ᱛᱚ ᱩᱸ ᱪᱟᱥ ᱫᱤᱱ ᱛᱚ ᱾
ᱦᱩᱸᱻ
ᱟᱨ ᱟᱵᱮᱱ ᱱᱟᱯᱟᱭ ᱵᱟᱲᱟ ᱜᱮᱛᱚ ᱚᱲᱟᱜ ᱠᱚᱨᱮ?
ᱦᱮᱸ ᱱᱟᱯᱟᱭ ᱵᱟᱲᱟ ᱜᱮ ᱾
ᱟᱨ ᱛᱚ ᱦᱩᱲᱩ ᱨᱚᱦᱚᱭ ᱠᱚ ᱛᱤᱱᱟᱹᱜ ᱜᱟᱱ ᱞᱟᱦᱟ ᱦᱩᱭᱱᱟ?
ᱞᱟᱦᱟ ᱦᱩᱭ ᱠᱟᱱᱟ ᱢᱤᱫᱴᱮᱱ ᱵᱟᱨᱭᱟ ᱨᱚᱦᱚᱭ ᱦᱩᱭ ᱠᱟᱱᱟ ᱵᱮᱥᱤ ᱫᱚ ᱦᱟᱜ ᱵᱟᱭ ᱫᱟᱜ ᱠᱟᱫᱟ ᱾
ᱦᱩᱸᱻ
ᱟ ᱨᱚᱦᱚᱭ ᱪᱟᱹᱞᱩᱜ ᱠᱟᱱᱟ, ᱟᱯᱮ ᱥᱮᱫ?
ᱟᱞᱮ ᱥᱮᱫ ᱦᱚᱸ ᱨᱚᱦᱚᱭ ᱫᱚ ᱩᱸᱻ ᱪᱟᱵᱟ ᱦᱮᱡ ᱞᱮᱠᱟᱜᱮ ᱦᱟᱸᱜ ᱾ ᱵᱟᱹᱠᱤ ᱧᱚᱜ ᱫᱚ ᱢᱮᱱᱟᱜᱼᱟ ᱢᱟᱱᱮ ᱯᱨᱟᱭ ᱧᱚᱜ ᱜᱮ ᱪᱟᱵᱟ ᱦᱮᱡ ᱜᱮ ᱢᱮᱱ ᱜᱟᱱᱚᱜᱼᱟ ᱾
ᱦᱩᱸ, ᱟᱯᱮ ᱥᱮᱫ ᱫᱚ ᱛᱟᱦᱚᱞᱮ ᱵᱷᱟᱞᱤ ᱜᱮ ᱫᱟᱜ ᱟᱠᱟᱫᱟ?
ᱦᱮᱸ ᱫᱟᱜ ᱫᱚᱭ ᱫᱟᱜ ᱵᱟᱲᱟ ᱟᱠᱟᱫ ᱜᱮᱭᱟ ᱟᱫᱚ ᱰᱩᱝᱨᱤ ᱥᱩᱨ ᱠᱚᱨᱮ ᱛᱚ ᱟᱫᱚ ᱫᱟᱜ ᱠᱚ ᱟᱬᱜᱚ ᱵᱟᱲᱟ ᱟᱠᱟᱱᱟ ᱾ ᱫᱟᱜ ᱵᱟᱲᱟ ᱠᱮᱫ ᱜᱮᱭᱟ ᱢᱤᱫ-ᱵᱟᱨ ᱫᱤᱱ ᱫᱚ ᱡᱳᱨ ᱫᱷᱟᱨᱟ ᱜᱮ ᱾
ᱦᱩᱸ ᱾ ᱛᱟᱦᱞᱮ ᱪᱟᱥ ᱫᱚᱯᱮ ᱟ ᱟᱞᱮ ᱥᱮᱫ ᱦᱚᱸ ᱫᱟᱜ ᱦᱚᱸ ᱫᱟᱜ ᱠᱟᱜ ᱠᱟᱱᱟ ᱩᱱᱟᱹᱜ ᱜᱟᱱ ᱫᱚ ᱵᱟᱭ ᱫᱟᱜ ᱟᱠᱟᱫᱟ ᱢᱟᱱᱮ ᱨᱚᱦᱚᱭ ᱫᱚ ᱦᱟᱸᱜ ᱦᱳᱭ ᱟᱠᱟᱱᱟ ᱵᱟᱨᱭᱟ ᱜᱟᱱ ᱫᱚ ᱦᱟᱜ ᱯᱮᱭᱟ ᱜᱟᱱ ᱫᱚ ᱾
ᱚᱻ
ᱚᱱᱟᱹᱜ ᱜᱟᱱ ᱫᱚ ᱟᱹᱣᱨᱤ ᱦᱟᱜ